ᱡᱚᱦᱟᱨ ᱜᱮ ᱜᱚᱝᱠᱮ,
ᱦᱮᱸ ᱡᱚᱦᱟᱨ ᱜᱮ,
ᱟᱞᱤᱧᱟᱜ ᱠᱟᱛᱷᱟ ᱟᱸᱡᱚᱢᱚᱜ ᱠᱟᱱᱟ ᱴᱷᱤᱠ ᱴᱷᱟᱠ?
ᱦᱮᱸ ᱢᱚᱡᱽ ᱛᱮᱜᱮ ᱟᱸᱡᱚᱢᱚᱜ ᱠᱟᱱᱟ᱾
ᱟᱪᱪᱷᱟ ᱟᱪᱪᱷᱟ ᱪᱮᱫ ᱠᱚᱵᱤᱱ ᱪᱤᱜ ᱪᱮᱫ ᱠᱚᱵᱤᱱ ᱪᱤᱠᱟᱹ ᱵᱟᱲᱟᱭᱮᱫᱟ ᱜᱚᱝᱠᱮ?
ᱱᱚᱜᱼᱚᱭ ᱚᱲᱟᱜ ᱠᱚᱨᱮ ᱠᱟᱹᱢᱤ ᱵᱟᱲᱟ ᱦᱩᱭᱩᱜ ᱠᱟᱱᱟ ᱱᱤᱛᱚᱜ ᱫᱚ ᱠᱟᱹᱴᱤᱡ ᱵᱟᱡᱟᱨ ᱥᱮᱡ ᱞᱤᱧ ᱩᱰᱩᱠ ᱠᱟᱱᱟᱞᱤᱧ᱾
ᱟᱪᱪᱷᱟ ᱟᱯᱮ ᱚᱱᱛᱮ
ᱢᱤᱫᱴᱮᱝ ᱠᱟᱹᱢᱤ ᱵᱟᱵᱚᱫ ᱛᱮᱜᱮ ᱟᱫᱚ ᱱᱤᱛᱚᱜ ᱫᱚ ᱚᱱᱟ, ᱯᱷᱟᱸᱠᱟ ᱧᱚᱜ ᱥᱮᱜ ᱨᱮᱜᱮ ᱢᱮᱱᱟᱜ ᱞᱤᱧᱟᱹ ᱤᱱᱟᱹ ᱠᱷᱟᱹᱛᱤᱨ ᱛᱮ ᱤᱧ ᱞᱤᱧ ᱠᱚᱞ ᱠᱮᱫᱟ᱾
ᱦᱩᱸ ᱦᱩᱸ ᱦᱤᱸ ᱟᱪᱪᱷᱟ ᱜᱚᱝᱠᱮ ᱟᱯᱮ ᱟᱯᱮᱥᱱ ᱫᱚ ᱫᱟᱜᱮ ᱫᱟ ᱥᱮ ᱵᱟᱝ?
ᱪᱤᱜ ᱵᱮᱱ ᱞᱟᱹᱭ ᱠᱮᱫᱟ,
ᱦᱮᱸ ᱜᱚᱝᱠᱮ ᱞᱟᱹᱭᱫᱤᱱ ᱟᱯᱮᱥᱮᱱ ᱫᱟᱜᱮ ᱫᱟ ᱥᱮ ᱵᱟᱝ?
ᱦᱚᱭ ᱫᱟᱜᱽ ᱫᱚ ᱫᱟᱜᱽ ᱮᱜ ᱜᱮᱭᱟ᱾ ᱱᱤᱛᱳᱜ ᱫᱚ ᱨᱤᱢᱤᱞ ᱜᱮ ᱧᱮᱞᱚᱜ ᱠᱟᱱᱟ ᱥᱮᱛᱟᱜ ᱠᱷᱚᱱᱟᱜ ᱦᱟᱸᱜ ᱵᱟᱭ ᱫᱟᱜᱽ ᱠᱟᱫᱟ ᱥᱟᱨᱟᱫᱤᱱ ᱜᱮ ᱛᱤᱦᱤᱧ ᱫᱚ, ᱯᱷᱟᱸᱠᱟ ᱜᱮ ᱪᱟᱞᱟᱣ ᱠᱟᱱᱟ᱾ ᱧᱤᱫᱟᱹ ᱟᱹᱰᱤ ᱠᱟᱡᱟᱠ ᱮ ᱫᱟᱜᱽ ᱠᱮᱫᱟ ᱟᱨ ᱵᱷᱳᱨ ᱥᱮᱜ ᱦᱚᱸ ᱠᱟᱡᱟᱠ ᱜᱮᱭ ᱫᱟᱜᱽ ᱠᱮᱫᱟ᱾
ᱟᱪᱪᱷᱟ, ᱦᱮᱸ ᱜᱚᱝᱠᱮ ᱟᱞᱮ ᱱᱚᱰᱮ ᱠᱷᱚᱱ ᱢᱟ ᱛᱤᱠᱤᱱ ᱠᱷᱚᱱ ᱜᱮ ᱫᱟᱜᱮᱠ ᱫᱟ᱾ ᱟᱫᱚ ᱱᱤᱛ ᱦᱚᱸ ᱪᱟᱹᱞᱩᱣ ᱠᱟᱱᱟ ᱢᱚᱴᱟᱢᱩᱴᱤ ᱡᱷᱤᱯᱤᱨ ᱡᱷᱤᱯᱤᱨ ᱫᱟᱜᱮᱫ ᱫᱟ,
ᱚᱻ ᱮᱠᱷᱚᱱ ᱦᱚᱸ ᱪᱟᱹᱞᱩᱜ ᱠᱟᱱ ᱜᱮᱭᱟ ᱛᱟᱦᱞᱮ᱾
ᱦᱮᱸ
ᱟᱪᱪᱷᱟ ᱟᱪᱪᱷᱟ ᱫᱤᱭᱮ ᱚᱠᱟᱞᱮᱠᱟ ᱟᱯᱮ ᱚᱱᱟ ᱠᱚᱨᱮ ᱫᱚ ᱪᱟᱥ ᱠᱚ?
ᱦᱮᱸ ᱜᱚᱝᱠᱮ ᱪᱟᱥᱵᱟᱥ ᱠᱚᱫᱚ ᱵᱚᱞᱛᱮ ᱜᱮᱞᱮ ᱪᱟᱞᱩ, ᱪᱟᱞᱩ ᱠᱟᱱᱟ ᱮᱦᱳᱵ ᱠᱟᱱᱟ᱾ᱮᱦᱚᱵ ᱟᱠᱟᱱᱟ ᱟᱯᱮ ᱚᱱᱛᱮ ᱜᱚᱝᱠᱮ ᱦᱮᱸ,
ᱚᱱᱛᱮ ᱫᱚ ᱯᱮ ᱮᱨᱚᱜ ᱮᱨᱚᱜ ᱯᱚᱨᱚᱵᱽ ᱯᱮ ᱯᱩᱨᱟᱹᱣ ᱠᱮᱫᱟ ᱥᱮ ᱟᱹᱣᱨᱤ?
ᱟᱣᱨᱤᱜᱮ ᱱᱤᱛᱚᱜ ᱢᱟ ᱤᱭᱟᱹ ᱪᱟᱹᱞᱩᱣ ᱠᱟᱱᱟ, ᱟᱨ ᱱᱤᱛᱚᱜ ᱢᱟ ᱤᱭᱟᱹ ᱦᱩᱭᱩᱜ ᱠᱟᱱᱟ ᱛᱚᱲᱟ ᱞᱮ ᱜᱤᱲᱤ ᱠᱟᱜ-ᱟ ᱞᱮ ᱚᱱᱟ ᱛᱚᱲᱟ ᱦᱟᱨᱟᱜ ᱠᱟᱱᱟ ᱥᱮ ᱵᱟᱝ᱾
ᱟᱪᱪᱷᱟ ᱟᱪᱪᱷᱟ ᱦᱮᱸ,
ᱛᱚᱞᱟ ᱦᱩᱭ ᱯᱩᱨᱟᱹᱣ ᱯᱚᱨᱮᱜᱮ ᱤᱨᱚᱜ ᱠᱚᱞᱮ ᱥᱴᱟᱴᱟᱫᱟ ᱞᱮ
ᱮᱸ ᱚᱠᱟ ᱠᱚᱨᱮ ᱫᱚ ᱚᱱᱟ ᱠᱚ ᱯᱚᱨᱚᱵᱽ ᱫᱚᱠᱚ ᱢᱟᱱᱟᱣ ᱠᱮᱫᱟ ᱠᱚ ᱮᱨᱚᱜ ᱡᱟᱦᱟᱸ ᱵᱚᱱ ᱢᱮᱛᱟᱜ ᱠᱟᱱᱟ᱾ ᱟᱯᱮ ᱚᱱᱛᱮ ᱫᱚᱠᱚ ᱯᱚᱨᱚᱵᱽ ᱠᱚ ᱢᱟᱱᱟᱣ ᱜᱮᱭᱟ ᱥᱮ ᱵᱟᱝ? ᱚᱱᱟ ᱯᱚᱨᱚᱵᱽ ᱫᱚ ᱮᱨᱚᱜ ᱯᱚᱨᱚᱵᱽ ᱫᱚ,
ᱵᱟᱝ ᱜᱮ ᱜᱚᱝᱠᱮ ᱟᱞᱮ ᱱᱚᱱᱛᱮ ᱢᱟ ᱱᱚᱣᱟ ᱯᱚᱨᱚᱵᱽ ᱢᱟ ᱵᱟᱠᱚ ᱢᱟᱱᱟᱣ ᱜᱮᱭᱟ ᱠᱚ,
ᱚ ᱵᱟᱝ ᱟᱫᱚ ᱟᱵᱚ ᱥᱟᱱᱛᱟᱲᱟᱜ ᱫᱚ ᱚᱱᱟ ᱫᱚ ᱢᱮᱱᱟᱜ ᱜᱮᱭᱟ ᱥᱮ ᱮᱨᱚᱜ ᱡᱚᱠᱷᱚᱡ ᱫᱚ ᱮᱨᱚᱜ, ᱮᱨᱚᱜ ᱯᱚᱨᱚᱵᱽ ᱵᱚᱱ ᱠᱚᱨᱟᱣᱟ ᱮᱨᱚᱜ ᱵᱚᱱ ᱵᱚᱸᱜᱟᱜ ᱛᱮ ᱟᱨᱠᱤ, ᱦᱩᱸ
ᱦᱮᱸ ᱚᱱᱟ ᱫᱚ ᱡᱟᱦᱮᱨ ᱨᱮ ᱵᱚᱸᱜᱟ ᱦᱩᱭᱩᱜ ᱛᱮ ᱮᱨᱚᱜ ᱡᱚᱠᱷᱮᱡᱼᱼ ᱛᱟᱨ ᱯᱚᱨᱮ ᱡᱚᱠᱷᱚᱱ ᱮᱨ ᱛᱟᱭᱚᱢ ᱡᱚᱠᱷᱚᱱ ᱦᱩᱲᱩ ᱠᱚ ᱦᱟᱹᱲᱭᱟᱹᱲᱚᱜ-ᱟ, ᱚᱱᱟ ᱩᱱ ᱡᱚᱠᱷᱚᱡ ᱫᱚᱠᱚ ᱦᱟᱹᱲᱭᱟᱹᱲᱚᱜ ᱦᱟᱹᱲᱭᱟᱹᱲᱚᱜ ᱨᱮᱱᱟᱜ ᱠᱚ ᱵᱚᱸᱜᱟᱜ-ᱟ᱾ ᱚᱱᱠᱟᱜᱮ ᱢᱮᱱᱟᱜ ᱛᱟᱵᱚᱱᱟ ᱥᱮᱼᱼ
ᱟᱪᱷᱟ ᱟᱪᱪᱷᱟ ᱜᱚᱝᱠᱮᱼᱼ ᱦᱮᱸ ᱞᱟᱹᱭᱫᱤᱱ ᱟᱯᱮ ᱚᱱᱛᱮ ᱫᱚᱯᱮ ᱵᱟᱨᱚ ᱢᱟᱥ ᱯᱮ ᱪᱟᱥ ᱜᱮᱭᱟ? ᱥᱮᱼᱼ ᱵᱚᱪᱷᱚᱨ ᱨᱮ ᱢᱤᱫ ᱫᱷᱟᱣ ᱯᱮᱼᱼ
ᱵᱟᱝ ᱱᱚᱣᱟ ᱠᱚᱨᱮ ᱫᱚ ᱵᱟᱨᱚ ᱢᱟᱥ ᱫᱚ ᱪᱟᱥ ᱵᱟᱝ ᱦᱩᱭᱩᱜ-ᱟ ᱟᱫᱚ ᱱᱚᱣᱟ ᱠᱷᱚᱡ ᱠᱟ. ᱦᱴᱤᱡ ᱦᱟᱱᱛᱮ ᱧᱚᱜᱼᱼ ᱢᱟᱱᱮ ᱡᱟᱥᱛᱤ ᱫᱚ ᱵᱟᱝ ᱢᱚᱴᱟᱢᱩᱴᱤ ᱯᱚᱱᱨᱚ ᱠᱩᱲᱤ ᱠᱤᱞᱳᱢᱤᱴᱟᱨ ᱦᱟᱱᱛᱮ ᱧᱚᱜ ᱪᱟᱞᱟᱣ ᱞᱮᱱᱠᱷᱟᱱ ᱜᱮ ᱚᱱᱛᱮ ᱫᱚᱼᱼ ᱵᱟᱨ ᱫᱷᱟᱣ ᱠᱚ ᱪᱟᱥᱚᱜ-ᱟ ᱚᱱᱛᱮ ᱫᱚ,
ᱟᱪᱪᱷᱟ-ᱟᱪᱪᱷᱟ
ᱟᱞᱮ ᱱᱚᱣᱟ ᱮᱨᱤᱭᱟ ᱨᱮᱫᱚ ᱠᱷᱩᱵ ᱮᱠᱴᱟ ᱪᱟᱥ ᱫᱚ ᱵᱟᱝ ᱦᱩᱭᱩᱜ ᱛᱮ, ᱟᱞᱮ ᱫᱚᱼᱼ ᱚᱱᱟ ᱠᱚᱭᱞᱟᱧ ᱚᱧᱪᱚᱞ ᱠᱟᱱᱟᱞᱮ ᱛᱚᱼᱼ ᱟᱫᱚ ᱱᱚᱣᱟ ᱠᱚᱨᱮ ᱫᱚ ᱠᱟᱹᱴᱤᱡ ᱚᱱᱟᱼᱼ ᱡᱩᱢᱤ ᱡᱟᱭᱜᱟ ᱠᱚ ᱪᱟᱥ ᱡᱩᱢᱤ ᱠᱚᱫᱚ ᱠᱷᱩᱵ ᱠᱚᱢ ᱧᱚᱜ ᱜᱮᱭᱟ, ᱟᱫᱚ ᱠᱟᱹᱴᱤᱡ ᱦᱟᱱᱛᱼᱼ ᱚ ᱪᱮᱛᱟᱱ ᱧᱚᱜ ᱪᱟᱞᱟᱣ ᱞᱮᱱᱠᱷᱟᱱ ᱫᱚ ᱚᱱᱛᱮ ᱫᱚ ᱟᱹᱰᱤ ᱟᱹᱰᱤ ᱠᱟᱡᱟᱠ ᱜᱮᱠᱚ ᱚᱱᱛᱮ ᱫᱚᱠᱚ ᱪᱟᱥ ᱛᱮ, ᱩᱱᱠᱩ ᱫᱚ ᱵᱟᱨᱚ ᱢᱟᱥ ᱠᱚ ᱪᱟᱥ ᱛᱮ ᱚᱱᱟ ᱵᱚᱨᱥᱟ ᱨᱮᱦᱚᱸ ᱠᱚᱼᱼ ᱪᱟᱥᱟ ᱟᱨ ᱚᱱᱟ ᱵᱚᱨᱥᱟ ᱨᱮᱱᱟᱜᱼᱼ ᱦᱩᱲᱩ ᱪᱟᱵᱟ ᱠᱟᱛᱮᱜ ᱚᱱᱟ ᱨᱟᱵᱟᱝ ᱡᱚᱠᱷᱚᱡ ᱠᱚ ᱢᱤᱫ ᱫᱷᱟᱣ ᱫᱚᱼᱼ ᱠᱚ ᱦᱩᱲᱩ ᱠᱚ ᱨᱚᱦᱚᱭᱟ᱾
ᱦᱮᱸ-ᱦᱮᱸ-ᱦᱮᱸ ᱟᱪᱪᱷᱟ ᱜᱚᱝᱠᱮ ᱞᱟᱹᱭ ᱫᱟᱹᱧ ᱟᱯᱮ ᱫᱚᱯᱮ ᱢᱟᱱᱮ ᱚᱱᱟ ᱠᱚᱭᱞᱟ ᱚᱧᱪᱚᱞᱼᱼ ᱚᱠᱟ ᱵᱤᱱ ᱞᱟᱹᱭ ᱠᱮᱜ-ᱟ ᱟᱯᱮ ᱚᱱᱛᱮ ᱨᱮᱜᱮ ᱵᱟᱝ?
ᱦᱮᱸ-ᱦᱮᱸ-ᱦᱮ ᱦᱮᱸ-ᱦᱮᱸ
ᱟᱪᱪᱷᱟ ᱠᱚᱭᱞᱟ ᱚᱧᱪᱚᱞ ᱟᱯᱮ ᱚᱱᱛᱮ ᱨᱮᱫᱚ ᱚᱱᱛᱮ ᱵᱚᱞᱛᱮ ᱠᱷᱟᱫᱟᱱ ᱜᱮᱭᱟ ᱥᱮ ᱪᱮᱫ?
ᱦᱮᱸ ᱠᱷᱟᱫᱟᱱ ᱵᱚᱞᱛᱮ ᱱᱚᱣᱟ ᱠᱚ ᱮᱨᱤᱭᱟ ᱨᱮᱫᱚᱻᱢᱼᱼ ᱢᱟᱱᱮ ᱠᱚᱭ ᱠᱚᱭᱞᱟ ᱫᱚᱢᱮ ᱢᱮᱱᱟᱜ ᱠᱟᱫᱟ ᱟᱫᱚ ᱚᱱᱟ ᱠᱷᱟᱹᱛᱤᱨ ᱛᱮᱼᱼ ᱦᱟᱸᱰᱮ-ᱱᱟᱸᱰᱮ ᱵᱤᱵᱷᱤᱱᱱᱚ ᱡᱟᱭᱜᱟ ᱨᱮᱜᱮ ᱚᱱᱟᱼᱼ ᱠᱚᱭᱞᱟ ᱠᱚ ᱨᱟᱠᱟᱵ ᱫᱟ ᱛᱚ ᱟᱫᱚ ᱠᱚ ᱚᱸᱰᱮᱠᱚ ᱡᱚᱢᱤ ᱦᱟᱛᱟᱣ ᱠᱟᱛᱮᱜ ᱡᱟᱦᱟᱸᱭᱼᱼ ᱤᱭᱟᱹ ᱠᱟᱱᱟᱭ ᱵᱚᱞᱮ ᱠᱳᱢᱯᱟᱱᱤ ᱠᱟᱱᱟᱭ ᱩᱱᱤ ᱠᱳᱢᱯᱼᱼ ᱯᱟᱱᱤ ᱱᱚᱣᱟ ᱠᱚᱨᱮ ᱫᱚ ᱚᱱᱟ ᱡᱚᱢᱤ ᱠᱚ ᱦᱟᱛᱟᱣ ᱠᱟᱛᱮ ᱚᱸᱰᱮ ᱫᱚ ᱠᱚᱭᱞᱟ ᱨᱟᱠᱟᱵ ᱛᱮ ᱟᱫᱚ ᱟᱹᱰᱤ ᱞᱟᱹᱴᱩᱼᱼ ᱞᱟᱹᱴᱩ ᱮᱨᱤᱭᱟ ᱱᱤᱭᱮ ᱯᱩᱨᱟᱹ ᱠᱚᱭᱞᱟ ᱨᱟᱠᱟᱵ ᱞᱟᱹᱜᱤᱫ ᱛᱮ ᱡᱟᱦᱟᱸ ᱛᱤᱱᱟᱹᱜ ᱦᱟᱥᱟ ᱢᱮᱱᱟᱜᱼᱼ ᱠᱟᱱᱟ ᱚᱱᱟ ᱦᱟᱸᱥᱟ ᱠᱚᱫᱚ ᱚᱸᱰᱮᱱᱟᱜ ᱫᱚᱭ ᱢᱟᱱᱮᱭᱼᱼ ᱞᱟ ᱜᱟᱰᱟᱭ ᱛᱮ ᱟᱫᱚ ᱞᱟ ᱜᱟᱰᱟ ᱠᱷᱟᱹᱛᱤᱨ ᱛᱮ ᱟᱫᱚ ᱱᱚᱣᱟᱼᱼ ᱠᱳᱨ ᱫᱚ ᱩᱱᱟᱹᱜ ᱞᱟᱹᱴᱩ-ᱞᱟᱹᱴᱩ ᱚᱱᱟ ᱵᱤᱥᱟᱞᱼᱼ ᱚᱱᱚ ᱢᱟᱱᱮ ᱰᱮᱢ ᱢᱮᱱ ᱜᱟᱱᱚᱜ-ᱟ, ᱦᱮᱸ ᱥᱮ ᱜᱟᱹᱰᱭᱟᱹ-ᱜᱟᱹᱰᱭᱟᱹ ᱵᱮᱱ ᱢᱮᱱ ᱨᱮᱦᱚᱸ ᱜᱟᱹᱰᱭᱟᱹ ᱢᱮᱱᱫᱚ ᱠᱩᱞᱟᱹᱜ ᱜᱮᱭᱟ ᱟᱫᱚ ᱜᱟᱹᱰᱭᱟᱹ ᱞᱮᱠᱟᱱᱟᱜ ᱟᱹᱰᱤ ᱞᱟᱹᱴᱩ-ᱞᱟᱹᱴᱩᱼᱼ ᱴᱩ ᱞᱟ ᱜᱟᱰᱟ ᱠᱟᱛᱮ ᱚᱸᱰᱮ ᱠᱷᱚᱱᱟᱜ ᱢᱮᱥᱤᱱ ᱛᱮ ᱠᱚᱭᱞᱟ ᱠᱚ ᱨᱟᱠᱟᱵ ᱫᱟ᱾
ᱟᱪᱪᱷᱟ ᱟᱪᱪᱷᱟ ᱟᱪᱪᱷᱟ ᱜᱚᱝᱠᱮ ᱞᱟᱹᱭᱫᱤᱱ ᱮᱸ ᱠᱚᱭᱞᱟ ᱵᱟᱠᱷᱨᱟ ᱚᱱᱟ ᱚᱱᱟ ᱥᱮᱬᱟ ᱥᱮᱬᱟ ᱚᱱᱟ ᱴᱨᱟᱠ ᱠᱚ ᱵᱚᱞᱚᱱ ᱜᱮᱭᱟ ᱦᱮᱸᱥᱮ ᱵᱟᱝ?
ᱦᱮᱸ ᱴᱮᱨᱟᱠ ᱫᱚ ᱵᱟᱝ, ᱱᱚᱱᱛᱮ ᱫᱚ ᱵᱮᱥᱤᱨ ᱵᱷᱟᱜᱽ ᱜᱮ ᱚᱱᱟ ᱮᱠᱷᱚᱱ ᱫᱚ ᱚᱱᱟ ᱤᱭᱟᱹ ᱠᱚ ᱦᱮᱡ ᱟᱠᱟᱱᱟ ᱛᱚ ᱞᱟᱹᱴᱩ ᱞᱟᱹᱴᱩ ᱚᱱᱟ ᱴᱨᱮᱞᱟᱨ ᱠᱚ᱾
ᱟᱪᱪᱷᱟ ᱟᱪᱪᱷᱟ ᱪᱷᱟ᱾
ᱦᱮᱸ ᱚᱱᱟ ᱠᱚᱛᱮ ᱜᱮ ᱠᱚ ᱱᱮᱛᱟᱨ ᱫᱚ ᱡᱟᱹᱥᱛᱤ ᱠᱟᱭ ᱛᱮᱠᱚ ᱠᱚᱭᱞᱟ ᱠᱚᱫᱚ ᱠᱚ ᱤᱫᱤᱭᱮᱫᱟ ᱟᱨ ᱡᱟᱦᱟᱸ ᱠᱚᱭᱞᱟ ᱠᱚᱭᱞᱟ ᱠᱷᱟᱫᱟᱱ ᱨᱮ ᱡᱟᱦᱟᱸ ᱜᱟᱹᱰᱤ ᱠᱚ ᱪᱟᱹᱞᱩᱜ ᱠᱟᱱ ᱛᱟᱦᱮᱸ, ᱱᱚᱣᱟ ᱠᱚᱫᱚ ᱟᱨᱚ ᱟᱹᱰᱤ ᱢᱟᱨᱟᱝ ᱢᱟᱨᱟᱝ ᱜᱟᱹᱰᱤ ᱚᱱᱟ ᱠᱚᱫᱚ ᱰᱚᱵᱚᱞ ᱤᱧ ᱡᱤᱱ ᱚᱱᱟ ᱠᱚᱫᱚ ᱡᱚᱛᱚ ᱢᱮᱱᱟᱜ ᱠᱟᱫᱟ᱾
ᱦᱮᱸ ᱰᱚᱵᱚᱞ ᱤᱧᱡᱤᱱ ᱜᱮ ᱟᱪᱪᱷᱟ ᱜᱚᱝᱠᱮ ᱚᱸᱰᱮ ᱠᱷᱚᱱ ᱦᱚᱸ ᱠᱚᱭᱞᱟ ᱠᱚᱫᱚ ᱚᱸᱰᱮ ᱠᱷᱚᱱ ᱢᱟᱱᱮ ᱥᱴᱮᱥᱚᱱ ᱫᱷᱟᱹᱵᱤᱡ ᱠᱚ ᱤᱫᱤ ᱜᱮᱭᱟ ᱠᱚ ᱥᱮ ᱵᱟᱝ? ᱛᱟᱸᱦᱮᱱ ᱜᱮᱭᱟ ᱥᱮ ᱴᱮᱥᱚᱱ ᱨᱮᱦᱚᱛᱚ ᱚᱱᱟ ᱞᱳᱰᱤᱝ ᱚᱼᱟ ᱦᱮᱸ ᱥᱮ ᱵᱟᱝ?
ᱦᱮᱸ ᱱᱚᱣᱟ ᱫᱚ ᱤᱭᱟᱹ ᱛᱚ ᱱᱚᱣᱟ ᱫᱚ ᱟᱞᱮ ᱱᱚᱰᱮᱱᱟᱜ ᱫᱚ ᱥᱚᱨᱠᱟᱨᱤ ᱜᱮᱭᱟ ᱛᱚ ᱥᱚᱨᱠᱟᱨᱤ ᱠᱟᱱᱟ᱾ ᱟᱫᱚ ᱡᱟᱵᱚᱛᱤᱭᱚ ᱡᱟᱦᱟᱸ ᱛᱤᱱᱟᱹᱜ ᱚᱱᱟ ᱫᱚ ᱠᱮᱱᱫᱨᱚ ᱥᱚᱨᱠᱟᱨᱟᱜ ᱯᱨᱚᱡᱮᱠᱴ ᱠᱟᱱᱟ ᱠᱮᱱᱫᱨᱚ ᱥᱚᱨ ᱠᱟᱨᱟᱜ ᱯᱨᱚᱡᱮᱠᱴ ᱚᱱᱟ ᱠᱷᱟᱹᱛᱤᱨ ᱛᱮ ᱚᱥᱩᱵᱤᱫᱟ ᱨᱮᱱᱟᱜ ᱫᱚ ᱪᱮᱫ ᱜᱮ ᱵᱟᱹᱱᱩᱜ ᱠᱟᱫᱟ, ᱟᱫᱚ ᱡᱟᱦᱟᱸ ᱠᱚᱨᱮᱱᱟᱜ ᱢᱮ ᱮᱢᱱᱤ ᱯᱨᱟᱭᱵᱷᱮᱴ ᱯᱨᱚᱡᱮᱠᱴ ᱠᱚᱦᱚᱸ ᱢᱮᱱᱟᱜ ᱜᱮᱭᱟ ᱮᱴᱟᱜ ᱠᱚᱨᱮ ᱫᱚ, ᱟᱫᱚ ᱱᱚᱣᱟ ᱠᱚ ᱤᱨᱤᱭᱟ ᱫᱚ ᱵᱮᱥᱤᱨ ᱵᱷᱟᱜ ᱜᱮ ᱠᱮᱱᱫᱨᱚ ᱥᱚᱨᱠᱟᱨᱟᱜ ᱯᱨᱚᱡᱮᱠᱴ ᱠᱟᱱᱟ, ᱟᱫᱚ ᱥᱩᱨ ᱨᱮᱜᱮ ᱥᱟᱭᱰᱤᱝ ᱢᱮᱱᱟᱜ ᱠᱟᱫᱟ ᱥᱟᱭᱰᱤᱝ ᱟᱫᱚ ᱱᱚᱰᱮ ᱠᱚ ᱠᱳᱭᱞᱟ ᱡᱟᱦᱟᱸ ᱛᱱᱟᱹ ᱨᱟᱠᱟᱵᱟ ᱰᱟᱭᱨᱮᱠᱴ ᱥᱟᱭᱰᱤᱝ ᱨᱮ ᱪᱟᱞᱟᱜᱼᱟ᱾
ᱟᱪᱪᱷᱟ᱾
ᱥᱟᱭᱰᱤᱝ ᱨᱮ ᱚᱸᱰᱮ ᱠᱚ ᱡᱟᱦᱟᱸᱛᱤᱱᱟᱹᱜ ᱜᱟᱹᱰᱤᱛᱮ ᱪᱟᱞᱟᱣᱮᱱ ᱜᱮ ᱚᱸᱰᱮ ᱠᱚ ᱟᱱᱞᱳᱰᱤᱝ ᱠᱮᱫ ᱜᱮᱠᱚ, ᱟᱵᱟᱨ ᱚᱸᱰᱮ ᱠᱷᱚᱡ ᱚᱱᱟ ᱴᱨᱮᱱ ᱡᱟᱦᱟᱸ ᱢᱮᱱᱟᱜ ᱠᱟᱫᱟ, ᱴᱨᱮᱹᱱ ᱨᱮᱠᱚ ᱞᱳᱰᱤᱝ ᱠᱟᱛᱮᱫ ᱟᱫᱚ ᱵᱤᱵᱷᱤᱱᱱᱚ ᱡᱟᱭᱜᱟ ᱨᱮᱠᱚ ᱤᱫᱤᱭ ᱛᱟᱠᱚᱣᱟ, ᱡᱟᱦᱟᱸ ᱡᱟᱦᱟᱸ ᱠᱚ ᱞᱟᱹᱴᱩ ᱞᱟᱹᱴᱩ ᱯᱞᱟᱱᱴ ᱢᱮᱱᱟᱜ ᱠᱟᱫᱟ, ᱥᱮ ᱵᱟᱭᱨᱮ ᱫᱤᱥᱚᱢ ᱢᱮᱱᱟᱜ ᱵᱟᱭᱨᱮ ᱫᱤᱥᱚᱢ ᱠᱚᱨᱮ ᱦᱚᱸ ᱡᱩᱫᱤ ᱟᱫᱚ ᱱᱚᱸᱰᱮ ᱠᱷᱚᱱᱟᱜ ᱜᱮ ᱚᱱᱠᱟ ᱴᱨᱮᱹᱱ ᱛᱮ ᱪᱟᱞᱟᱜ ᱠᱟᱱᱟ, ᱟᱨ ᱚᱱᱠᱟ ᱜᱮ ᱵᱤᱵᱷᱤᱱᱱᱚ ᱡᱟᱭᱜᱟ ᱡᱟᱦᱟᱸ ᱠᱚᱨᱮ ᱠᱳᱞᱰᱯᱷᱤᱞᱰ ᱮᱨᱤᱭᱟ ᱠᱟᱱᱟ,
ᱦᱮᱸ ᱜᱚᱢᱠᱮ ᱟᱵᱚ ᱢᱟ ᱱᱚᱣᱟ ᱟᱸ ᱡᱟᱦᱟᱸ ᱠᱚ ᱞᱟᱹᱭ ᱮᱫᱟ ᱱᱚᱣᱟ ᱠᱟᱨᱮᱱᱴ ᱯᱷᱟᱨᱮᱱᱴ ᱠᱚ ᱛᱮᱭᱟᱨ ᱵᱟᱠᱷᱨᱟ ᱛᱚ ᱟᱹᱰᱤ ᱜᱟᱱ ᱠᱚᱭᱞᱟ ᱞᱟᱜᱟᱜ ᱜᱮᱭᱟ ᱥᱮ ᱵᱟᱝ? ᱚᱱᱟ ᱠᱷᱟᱛᱤᱨ
ᱠᱮᱱᱫᱨᱚ ᱠᱚ ᱵᱟᱝ ᱢᱮᱱᱟᱜ ᱠᱟᱫᱟ?
ᱦᱮᱸ ᱦᱮᱸ ᱦᱮᱸ ᱚᱱᱟ ᱠᱚᱨᱮ ᱢᱟ ᱟᱹᱰᱤᱜᱟᱱ ᱟᱹᱰᱤᱜᱟᱱ ᱯᱚᱨᱤᱢᱟᱱ ᱛᱮ ᱠᱚᱭᱞᱟ ᱞᱟᱜᱟᱜ
ᱦᱮᱸ ᱠᱚᱭᱞᱟ ᱞᱟᱜᱟᱜ ᱜᱮᱭᱟ, ᱡᱮᱢᱚᱱ ᱟᱸ ᱱᱚᱣᱟ ᱥᱩᱨ ᱠᱚᱨᱮ ᱫᱚ ᱢᱮᱱᱟᱜ ᱠᱟᱫᱟ ᱚᱱᱟ ᱱᱚᱱᱛᱮ ᱦᱩᱭᱩᱜ ᱠᱟᱱᱟ ᱮᱢ ᱴᱤ ᱯᱤ ᱮᱥ, ᱰᱤ ᱴᱤ ᱯᱤ ᱮᱥ, ᱰᱤ ᱮᱥ ᱴᱤ ᱯᱤ ᱮᱥ ᱦᱟᱸᱱᱛᱮ ᱢᱮᱱᱟᱜ ᱠᱟᱫᱟ ᱟᱨ ᱴᱤ ᱯᱤ ᱮᱥ, ᱦᱮᱸ ᱚᱱᱠᱟᱜᱮ ᱱᱚᱣᱟ ᱠᱚᱨᱮ ᱜᱚᱴᱟ ᱡᱟᱭᱜᱟ ᱠᱚᱨᱮ ᱜᱮ ᱪᱟᱞᱟᱜ ᱠᱟᱱᱟ, ᱠᱚᱭᱞᱟ ᱫᱚ ᱱᱚᱸᱰᱮ ᱠᱷᱚᱱᱟᱜ ᱜᱮ᱾
ᱟᱪᱪᱷᱟ ᱜᱚᱝᱠᱮ ᱱᱚᱣᱟ ᱢᱟ ᱛᱚᱵᱮ ᱟᱸ ᱚᱠᱟᱵᱤᱱ ᱞᱟᱹᱭ ᱠᱮᱭᱟ ᱱᱚᱣᱟ ᱢᱟ ᱞᱟᱹᱴᱩ ᱞᱟᱹᱴᱩ ᱡᱟᱭᱜᱟ ᱠᱟᱱᱟ ᱦᱮᱸ ᱥᱮ ᱵᱟᱝ? ᱟᱪᱪᱷᱟ ᱜᱚᱝᱠᱮ ᱱᱚ ᱚᱱᱟ ᱚᱱᱟ ᱵᱷᱤᱛᱤᱨ ᱨᱮ ᱡᱷᱚᱛᱚ ᱠᱷᱚᱱ ᱥᱮᱬᱟ ᱡᱟᱭᱜᱟ ᱛᱚᱵᱮ ᱚ ᱠᱟ ᱢᱟᱱᱮ ᱱᱤᱭᱟᱹ ᱴᱩᱠᱩ ᱫᱚᱵᱚᱱ ᱵᱟᱲᱟᱭ ᱜᱮᱭᱟ ᱨᱟᱱᱤᱜᱚᱧᱡᱽ ᱜᱮ ᱠᱚᱭᱞᱟ ᱤᱭᱟᱹ ᱠᱟ ᱛᱮᱢᱟ ᱤᱭᱟᱹ ᱜᱮᱭᱟ ᱦᱮᱸ ᱥᱮ ᱵᱟᱝ? ᱛᱚᱵᱩ ᱨᱮᱦᱚᱸ ᱟᱨᱚ ᱥᱮᱬᱟ ᱥᱮᱬᱟ ᱢᱟ ᱦᱮᱱᱟᱜ ᱜᱮᱭᱟ ᱥᱮ?
ᱢᱟᱱᱮ ᱢᱮᱱ ᱞᱮᱠᱟᱛᱮᱫᱚ ᱥᱚᱵ ᱠᱷᱚᱡ ᱞᱟᱹᱴᱩ ᱡᱟᱦᱟᱸ ᱯᱨᱚᱰᱟᱠᱥᱮᱱ ᱪᱟᱹᱞᱩᱜ ᱠᱟᱱᱟ ᱚᱱᱟ ᱫᱚ ᱦᱩᱭᱩᱜ ᱠᱟᱱᱟ ᱡᱷᱟᱲᱠᱷᱚᱱᱰ ᱨᱮᱱᱟᱜ,
ᱟᱪᱪᱷᱟ ᱫᱷᱟᱱᱵᱟᱫᱽ
ᱡᱷᱟᱲᱠᱷᱚᱸᱰ ᱨᱮᱱᱟᱜ ᱫᱷᱟᱱᱵᱟᱫᱽ ᱫᱷᱟᱱᱵᱟᱫᱽ ᱮᱨᱤᱭᱟ ᱦᱩᱭᱩᱜ ᱠᱟᱱᱟ ᱠᱚᱭᱞᱟ ᱯᱨᱚᱰᱟᱠᱥᱚᱱ ᱨᱮ, ᱮᱠᱷᱚᱱ ᱡᱚᱛᱚᱠᱷᱚᱡ ᱢᱟᱱᱮ ᱴᱚᱯ ᱨᱮ ᱢᱮᱱᱟᱜ,
ᱴᱚᱯ ᱨᱮᱜᱮ ᱢᱮᱱᱟᱭᱟ ᱦᱮᱸ ᱴᱷᱤᱠ ᱴᱷᱤᱠ ᱴᱷᱤᱠ ᱟᱸ ᱜᱚᱝ ᱦᱮᱸ, ᱞᱟᱹᱭ ᱵᱤᱱ ᱞᱟᱹᱭ ᱵᱤᱱ
ᱦᱮᱸ ᱞᱟᱹᱭ ᱵᱮᱱ ᱟᱨ ᱪᱮᱫ ᱵᱮᱱ ᱞᱟᱹᱭ ᱫᱟ?
ᱦᱮᱸ ᱜᱚᱝᱠᱮ ᱞᱟᱹᱭ ᱫᱟᱹᱞᱤᱧ ᱛᱚᱵᱮ ᱟᱯᱮ ᱚᱱᱛᱮ ᱢᱟ ᱛᱚᱵᱮ ᱪᱟᱥᱵᱟᱥ ᱢᱟ ᱚᱰᱤ ᱚᱱᱟ ᱢᱟ ᱡᱷᱚᱛᱚ ᱠᱚᱭᱞᱟ ᱠᱷᱟᱫᱟᱱ ᱮᱨᱤᱭᱟ ᱠᱟᱱᱟ ᱦᱮᱸ ᱥᱮ ᱵᱟᱝ?
ᱦᱩᱸ ᱦᱩᱸ ᱦᱩᱸᱜ
ᱚᱱᱟ ᱠᱷᱟᱹᱛᱤᱨ ᱪᱟᱥᱵᱟᱥ ᱢᱟ ᱟᱹᱰᱤ ᱠᱚᱢ ᱜᱮ ᱦᱩᱭᱩᱜ ᱜᱮᱭᱟ ᱚᱱᱛᱮ,
ᱦᱮᱸ
ᱟᱪᱪᱷᱟ ᱜᱚᱝᱠᱮ ᱦᱮᱸ ᱚᱱᱛᱮ ᱨᱮ ᱡᱮ ᱞᱟᱹᱭ ᱠᱮᱜᱼᱟ ᱵᱤᱱ ᱚᱱᱟ ᱡᱚᱢᱤ ᱠᱚ ᱦᱮᱸ ᱥᱮ ᱵᱟᱝ, ᱡᱟᱦᱟᱸᱭᱟᱜ ᱡᱚᱢᱤ ᱨᱮ ᱦᱚᱭ ᱛᱳ ᱠᱚᱭᱞᱟ ᱠᱷᱟᱫᱟᱱ ᱦᱮᱱᱟᱜᱼᱟ ᱵᱷᱟᱹᱜᱤ ᱦᱮᱸ ᱚᱱᱟ ᱫᱚ ᱥᱚᱨ ᱥᱚᱨᱠᱟᱨ ᱫᱚ ᱚᱠᱟᱞᱮᱠᱟ ᱦᱟᱛᱟᱣ ᱜᱮᱭᱟ ᱵᱷᱟᱹᱜᱤ ᱯᱩᱭᱥᱟᱛᱮ ᱦᱟᱛᱟᱣ ᱜᱮᱭᱟ ᱡᱚᱢᱤ ᱵᱟᱵᱚᱫ ᱦᱟᱛᱟᱣ ᱜᱮᱭᱟ ᱥᱮ,
ᱦᱮᱸ ᱚᱱᱟ ᱠᱚᱨᱮᱱᱟᱜ ᱫᱚ ᱠᱟᱹᱢᱤ ᱥᱚᱨᱠᱟᱨᱟᱜ ᱢᱤᱫᱴᱟᱝ ᱥᱤᱥᱴᱮᱢ ᱢᱮᱱᱟᱜ ᱠᱟᱫᱟ᱾ ᱥᱤᱥᱴᱮᱢ ᱫᱚ ᱱᱚᱝᱠᱟ ᱠᱟᱱᱟ ᱢᱟᱱᱮ, ᱡᱚᱢᱤ ᱨᱮᱱᱟᱜ ᱢᱤᱫᱴᱟᱝ ᱯᱚᱨᱤᱢᱟᱱᱮ ᱧᱮᱞ ᱛᱮ ᱢᱟᱱᱮ ᱛᱤᱱᱟᱹᱜ ᱜᱟᱱ ᱯᱚᱨᱤᱢᱟᱱ ᱢᱮᱱᱟᱜ ᱟᱠᱟᱫᱟ᱾ ᱚᱱᱟ ᱯᱚᱨᱤᱢᱟᱱ ᱢᱟᱱᱮ ᱟᱭᱟᱜ ᱡᱟᱦᱟᱸ ᱥᱟᱨᱠᱩᱞᱟᱨ ᱨᱮ ᱢᱮᱱᱟᱜ ᱠᱟᱫᱟ, ᱟᱭᱟᱜ ᱥᱟᱨᱠᱩᱞᱟᱨ ᱟᱱᱰᱟᱨ ᱨᱮ ᱡᱩᱫᱤ ᱚᱱᱟ ᱧᱩᱨᱩᱜ ᱠᱟᱱᱟ ᱢᱟᱱᱮ ᱩᱱᱤᱭᱟᱜ ᱦᱳᱭ ᱛᱳ ᱟᱭᱟᱜ ᱢᱤᱫᱴᱟᱝ ᱚᱞ ᱢᱮᱱᱟᱜ ᱟᱠᱟᱫᱟ ᱡᱮ ᱪᱷᱚ ᱵᱤᱜᱷᱟᱹ ᱛᱟᱸᱦᱮᱱ ᱠᱷᱟᱱ ᱪᱷᱚ ᱵᱤᱜᱷᱟᱹ ᱵᱚᱫᱚᱞ ᱛᱮ ᱢᱤᱫᱴᱟᱝ ᱪᱟᱹᱠᱨᱤ ᱧᱟᱢᱚᱜᱼᱟ᱾ ᱚᱱᱠᱟᱱᱟᱜ ᱢᱤᱫᱴᱟᱝ ᱯᱨᱚᱥᱮᱥ ᱢᱮᱱᱟᱜ ᱟᱠᱟᱫᱟ ᱴᱷᱤᱠ ᱟᱪᱷᱮ ᱮᱨᱯᱚᱨ ᱪᱷᱚ ᱵᱤᱜᱤ ᱠᱷᱚᱱ ᱡᱟᱦᱟᱸᱭᱟᱜ ᱠᱚᱢ ᱜᱮᱛᱟ ᱠᱚᱣᱟ ᱩᱱᱠᱩ ᱠᱚᱫᱚ ᱚᱱᱟ ᱨᱮᱱᱟᱜ ᱫᱚ ᱯᱚᱭᱥᱟᱭ ᱮᱢᱟ ᱠᱚᱛᱮ, ᱚᱱᱮ ᱚᱱᱠᱟ ᱥᱤᱥᱴᱮᱢ ᱢᱮᱱᱟᱜ ᱟᱠᱟᱫᱟ ᱟᱫᱚ ᱡᱟᱦᱟᱸᱭ ᱠᱚᱣᱟᱜ ᱪᱟᱹᱠᱨᱤ ᱦᱩᱭ ᱠᱟᱱ ᱛᱟᱠᱚᱣᱟ ᱩᱱᱠᱩ ᱠᱚᱫᱚ ᱡᱚᱢᱤ ᱠᱚ ᱮᱢ ᱠᱟᱫᱟ ᱠᱚ ᱚᱱᱠᱟ ᱛᱷᱨᱩ ᱛᱮ ᱪᱟᱹᱠᱨᱤ ᱦᱩᱭ ᱠᱟᱱ ᱛᱟᱠᱚᱣᱟ ᱠᱤᱢᱵᱟ ᱡᱟᱦᱟᱸᱭ ᱠᱚᱣᱟᱜ ᱦᱚᱭ ᱛᱳ ᱠᱚᱢ ᱧᱚᱜ ᱜᱮ ᱛᱟᱦᱮᱸ ᱠᱟᱱᱟ ᱡᱚᱢᱤ ᱩᱱᱠᱩ ᱠᱚᱫᱚ ᱯᱚᱭᱥᱟ ᱠᱚᱠᱚ ᱧᱟᱢ ᱟᱠᱟᱫᱟ᱾
ᱟᱪᱷᱟ ᱜᱚᱝᱠᱮ ᱞᱟᱹᱭ ᱫᱟᱹᱧ ᱡᱟᱦᱟᱸᱭᱟᱜ ᱡᱮ ᱪᱷᱚ ᱵᱤᱜᱷᱟᱹ ᱡᱚᱢᱤ ᱢᱮᱱᱟᱜᱼᱟ ᱦᱮᱸᱥᱮ ᱵᱟᱝ,
ᱦᱮᱸ
ᱩᱱᱠᱩ ᱦᱚᱭ ᱛᱚ ᱩᱱᱠᱩ ᱯᱷᱮᱢᱮᱞᱤ ᱨᱮ ᱚᱱᱠᱟ ᱪᱟᱹᱠᱨᱤᱭᱟ ᱚᱱᱠᱟ ᱠᱚᱲᱟ ᱜᱤᱫᱽᱨᱟᱹ ᱵᱟᱪᱩᱭ ᱮᱫᱟ ᱦᱚᱭ ᱛᱚ ᱠᱚᱲᱟ ᱜᱤᱫᱽᱨᱟᱹ ᱵᱟᱝ ᱠᱩᱲᱤ ᱜᱤᱫᱽᱨᱟᱹ ᱵᱟᱝ ᱦᱮᱸ ᱥᱮ ᱮ ᱚᱱᱠᱟ ᱯᱷᱮᱢᱮᱞᱤ ᱨᱮᱫᱚ ᱪᱮᱫ ᱪᱮᱫ ᱠᱚ ᱪᱤᱠᱟᱹᱭ ᱫᱟᱠᱚ ᱚᱱᱠᱟ ᱫᱚ?
ᱟᱫᱚ ᱡᱟᱦᱟᱸᱭ ᱢᱮᱢᱵᱟᱨ ᱢᱮᱱᱟᱜ ᱠᱚᱣᱟ ᱩᱱᱠᱩ ᱠᱚᱜᱮ ᱠᱚ ᱮᱢᱟ ᱠᱚ ᱠᱟᱱᱟ ᱮᱨ ᱯᱚᱨ ᱡᱟᱦᱟᱸᱭ ᱦᱚᱭ ᱛᱚ ᱵᱚᱭᱚᱥ ᱠᱚᱜ ᱧᱚᱜ ᱜᱮᱭᱟᱭ ᱦᱩᱸ ᱢᱚᱴᱟ ᱢᱩᱴᱤ ᱡᱩᱫᱤ ᱯᱷᱤᱯᱴᱤ ᱯᱞᱟᱥ ᱠᱟᱱᱟᱭ ᱛᱟᱦᱚᱞᱮ ᱩᱱᱠᱩ ᱥᱮᱫ ᱫᱚ ᱰᱟᱭᱨᱮᱠᱴᱞᱤ ᱵᱷᱟᱵᱮ ᱚᱱᱠᱟ ᱵᱷᱟᱵᱮ ᱠᱩ ᱰᱤᱞ ᱫᱟᱠᱚ ᱩᱱᱤ ᱫᱚ ᱡᱟ ᱯᱚᱨᱤᱢᱟᱱ ᱚᱱᱟ ᱴᱟᱠᱟ ᱧᱟᱢ ᱨᱮᱱᱟᱜ ᱯᱨᱟᱯᱚ ᱠᱟᱱᱟᱭ, ᱩᱱᱟᱹᱜ ᱜᱟᱱ ᱴᱟᱠᱟ ᱠᱚ ᱮᱢᱟᱭ ᱠᱟᱱᱟ ᱠᱚ
ᱟᱪᱪᱷᱟ
ᱦᱩᱸ
ᱟᱪᱷᱟ ᱜᱚᱢᱠᱮ ᱮᱸᱜ ᱟᱸ ᱢᱤᱫᱴᱤᱡ ᱠᱟᱛᱷᱟᱧ ᱠᱩᱞᱤ ᱠᱮᱭᱟ ᱢᱮᱱᱛᱮ, ᱟᱪᱷᱟ ᱟᱵᱚ ᱢᱟ ᱮᱥ ᱴᱤ ᱠᱟᱱᱟ ᱵᱚᱱ ᱦᱮᱸ ᱥᱮ ᱵᱟᱝ ᱡᱷᱚᱛᱚᱜ ᱜᱮ? ᱟᱪᱷᱟ ᱮᱥ ᱴᱤ, ᱮᱥ ᱴᱤ ᱟᱜ ᱢᱟ ᱡᱚᱢᱤ ᱢᱟ ᱠᱚᱱᱚ ᱵᱷᱟᱵ ᱛᱮ ᱵᱟᱠᱚ ᱫᱚᱠᱷᱚᱞ ᱫᱟᱲᱮᱭᱟᱜᱼᱟ, ᱵᱟ ᱵᱟᱠᱚ ᱨᱮᱡᱤᱥᱴᱟᱨ ᱫᱟᱲᱮᱭᱟᱜᱼᱟ ᱦᱮᱸ ᱥᱮ ᱵᱟᱝ?
ᱦᱩᱸ᱾
ᱟᱪᱷᱟ ᱚᱱᱟ ᱛᱚ ᱩᱱᱠᱩ ᱡᱮ ᱦᱟᱛᱟᱣ ᱫᱟ ᱚᱱᱟ ᱠᱤ ᱞᱤᱡ ᱠᱤ ᱦᱟᱛᱟᱣ ᱫᱟᱠᱚ? ᱥᱮ ᱪᱮᱫ ᱚᱠᱟ ᱞᱮᱠᱟ ᱚᱱᱟ ᱫᱚᱠᱚ ᱯᱩᱨᱟ ᱯᱟᱨᱢᱟᱱᱮᱱᱴ ᱠᱚ ᱦᱟᱛᱟᱣ ᱫᱟᱠᱚ᱾
ᱟᱫᱚ ᱚᱱᱟ ᱚᱱᱟ ᱰᱤᱴᱮᱞᱥ ᱫᱚ ᱦᱟᱸᱜ ᱟᱹᱞᱤᱧ ᱦᱚᱸ ᱴᱷᱤᱠ ᱫᱚ ᱵᱟᱹᱞᱤᱧ ᱢᱮᱱ ᱚᱪᱚ ᱫᱟᱲᱮᱭᱟᱜ ᱠᱟᱱᱟ, ᱚᱱᱟ ᱫᱚ ᱪᱮᱫᱠᱟ ᱵᱷᱟᱵᱮ ᱠᱚ ᱦᱟᱛᱟᱣ ᱫᱟ ᱠᱚ᱾ ᱦᱮᱸ ᱞᱤᱡ ᱛᱮᱥᱮ ᱥᱮ ᱪᱮᱫ ᱞᱮᱠᱟ ᱵᱷᱟᱵᱮ ᱠᱚ ᱦᱟᱛᱟᱣ ᱫᱟ, ᱱᱚᱣᱟ ᱫᱚ ᱵᱷᱟᱜᱮ ᱯᱚᱭᱮᱱᱴ ᱨᱮᱱᱟᱜ ᱠᱟᱛᱷᱟ ᱜᱮᱵᱮᱱ ᱨᱚᱲ ᱠᱟᱫᱟ ᱠᱟᱨᱚᱱ ᱥᱟᱱᱛᱟᱲᱟᱜ ᱥᱮ ᱟᱵᱚ ᱟᱹᱫᱤᱵᱟᱹᱥᱤ ᱠᱚᱣᱟᱜ ᱡᱚᱢᱤ ᱫᱚ ᱟᱹᱫᱤᱵᱟᱹᱥᱤ ᱪᱷᱟᱲᱟ ᱫᱚ ᱮᱴᱟᱜ ᱦᱚᱲ ᱫᱚ ᱵᱟᱭ ᱦᱟᱛᱟᱣ ᱫᱟᱲᱮ
ᱦᱮᱸ ᱵᱟᱠᱚ
ᱦᱮᱸ ᱱᱚᱣᱟ ᱫᱚ ᱯᱚᱭᱮᱱᱴ ᱨᱮᱱᱟᱜ ᱠᱟᱛᱷᱟ ᱜᱮᱵᱚᱱ ᱨᱚᱲ ᱠᱟᱫᱟ ᱱᱚᱣᱟ ᱨᱮᱱᱟᱜ ᱦᱟᱸᱜ ᱢᱟᱱᱮ ᱠᱷᱩᱵ ᱜᱚᱵᱷᱟᱹᱜᱤᱨ ᱮᱱᱥᱟᱨ ᱫᱚ ᱟᱹᱞᱤᱧ ᱦᱚᱸ ᱵᱟᱹᱞᱤᱧ ᱵᱟᱲᱟᱭ ᱠᱟᱫᱟ᱾ ᱦᱮᱸ ᱡᱮ ᱵᱷᱤᱛᱤᱨ ᱨᱮᱫᱚ ᱪᱮᱫ ᱠᱟ ᱯᱨᱚᱥᱮᱥ ᱵᱷᱟᱵᱮ ᱱᱚᱣᱟ ᱫᱚ ᱪᱟᱹᱞᱩᱜ ᱠᱟᱱᱟ᱾
ᱟᱪᱷᱟ ᱜᱚᱝᱠᱮ ᱱᱤᱭᱟᱹ ᱡᱮ ᱡᱟᱦᱟᱸᱭ ᱠᱚ ᱪᱟᱹᱠᱨᱤ ᱠᱚ ᱧᱟᱢᱮᱫ ᱟᱠᱚ ᱚᱱᱟ ᱛᱷᱚᱨᱩ ᱠᱷᱚᱱ ᱦᱮᱸ
ᱦᱩᱸ ᱦᱩᱸ᱾
ᱦᱮᱸ ᱥᱮ ᱵᱟᱝ? ᱟᱪᱪᱷᱟ ᱚᱱᱟ ᱪᱟᱹᱠᱨᱤ ᱠᱤ ᱚᱱᱟ ᱫᱚ ᱯᱟᱨᱢᱟᱱᱮᱱᱴ ᱚᱱᱟ ᱫᱚ ᱜᱩᱡᱩᱜ ᱫᱷᱟᱹᱵᱤᱡ ᱜᱮ ᱯᱮᱱ ᱥᱮᱱ, ᱯᱮᱱᱥᱚᱱ ᱠᱚ ᱚᱱᱠᱟ ᱵᱮᱵᱚᱥᱛᱟ ᱠᱚ ᱦᱮᱱᱟᱜᱼᱟ?
ᱫᱚ ᱮᱠᱫᱚᱢ ᱠᱮᱱᱫᱨᱚ ᱥᱚᱨᱠᱟᱨᱟᱜ ᱪᱟᱹᱠᱨᱤ ᱧᱟᱢᱚᱜ ᱟᱛᱚ ᱱᱚᱣᱟ ᱫᱚ᱾
ᱟᱪᱷᱟ ᱪᱷᱟ ᱠᱮᱱᱫᱨᱚ ᱥᱚᱨᱠᱟᱨᱟᱜ ᱵᱟᱝ?
ᱦᱮᱸ ᱱᱚᱣᱟ ᱫᱚ ᱥᱚ ᱩᱸ ᱪᱮᱜᱠᱟ ᱢᱟᱱᱮ ᱮᱴᱟᱜ ᱪᱟᱹᱠᱨᱤ ᱠᱚ ᱢᱮᱱᱟᱜ ᱠᱟᱫᱟ ᱯᱮᱱᱥᱮᱱ ᱴᱮᱱᱥᱮᱱ ᱠᱚ ᱡᱷᱚᱛᱚ ᱧᱟᱢᱚᱜᱼᱟ ᱨᱤᱴᱟᱭᱟᱨᱢᱮᱱᱴ ᱯᱚᱨ᱾
ᱥᱮᱨᱚᱠᱚᱢ ᱜᱮ ᱟᱫᱚ ᱱᱚᱣᱟ ᱱᱤᱛᱳᱜ ᱫᱚ ᱮᱸ ᱪᱮᱫ ᱞᱮᱠᱟ ᱦᱟᱸᱜ ᱱᱤᱭᱟᱹ ᱢᱟᱱᱮ ᱫᱩ ᱦᱟᱡᱟᱨ ᱪᱷᱟᱵᱵᱤᱥ ᱯᱚᱨ ᱫᱚ ᱚᱱᱟ ᱨᱮᱱᱟᱜ ᱱᱤᱭᱚᱢ ᱠᱤᱪᱷᱩ ᱠᱚ ᱵᱚᱫᱚᱞ ᱠᱟᱫᱟ ᱠᱚ ᱡᱟᱹᱱᱤᱡ᱾
ᱦᱮᱸ ᱱᱚᱣᱟ ᱢᱟ ᱚᱱᱟ ᱤᱭᱟᱹ ᱯᱮᱱᱥᱚᱱ ᱦᱳᱞᱰᱟᱨ ᱢᱟ ᱚᱱᱟ ᱢᱟ ᱠᱮᱱᱥᱮᱞ ᱠᱟᱱᱟ ᱡᱮᱴᱟ ᱯᱮᱱᱥᱚᱱ ᱫᱚᱠᱚ ᱵᱟᱠᱚ ᱱᱟᱢᱟ᱾
ᱦᱮᱸ ᱦᱮᱸ ᱛᱟᱨᱯᱚᱨ ᱚᱱᱟ ᱪᱟᱠᱨᱤ ᱠᱷᱮᱛᱨᱮ ᱦᱚᱸ ᱠᱤᱪᱷᱩ ᱯᱚᱨᱤᱵᱚᱨᱛᱚᱱ ᱟᱠᱟᱱᱟ ᱱᱤᱭᱚᱢ ᱡᱟᱹᱱᱤᱡ ᱪᱚᱝ, ᱚᱱᱟ ᱡᱚᱢᱤ ᱵᱟᱵᱚᱛ ᱛᱮᱪᱚ ᱪᱟᱹᱠᱨᱤ ᱫᱚ ᱡᱟᱹᱱᱤᱡ ᱱᱤᱛᱚᱜ ᱫᱚ ᱧᱟᱢᱚᱜ ᱮᱠᱴᱩ ᱠᱚᱴᱷᱤᱱ ᱧᱚᱜ ᱜᱮᱠᱚ ᱢᱮᱱ ᱦᱚᱪᱚᱭᱮᱫᱟ ᱡᱮ ᱵᱟᱝ ᱦᱩᱭᱩᱜ ᱞᱮᱠᱟᱱᱟᱜ ᱥᱤᱪᱩᱭᱮᱥᱚᱱ ᱢᱤᱫᱴᱟᱝ ᱦᱮᱡ ᱟᱠᱟᱱᱟ ᱦᱮᱸ᱾ ᱚᱱᱮ ᱚᱱᱟ ᱠᱚ ᱠᱟᱹᱪ ᱠᱤᱪᱷᱩ ᱢᱤᱫᱴᱟᱝ ᱠᱷᱚᱵᱚᱨ ᱢᱟᱱᱮ ᱟᱸᱡᱚᱢᱚᱜ ᱠᱟᱱᱟ, ᱟᱫᱚ ᱚᱱᱟ ᱫᱚ ᱛᱤᱱᱟᱹᱜ ᱜᱟᱱ ᱪᱚ ᱥᱟᱹᱨᱤᱭᱟ ᱚᱱᱟ ᱫᱚ ᱦᱟᱸᱜ ᱴᱷᱤᱠ ᱟᱹᱞᱤᱧ ᱦᱚᱸ ᱵᱟᱹᱞᱤᱧ ᱢᱮᱱ ᱚᱪᱚ ᱫᱟᱲᱮᱭᱟᱜ ᱠᱟᱱᱟ᱾
ᱦᱩᱸ ᱦᱩᱸ᱾
ᱦᱩᱸ᱾
ᱟᱪᱪᱷᱟ ᱞᱟᱹᱭ ᱫᱟᱞᱤᱧ ᱜᱚᱝᱠᱮ ᱟᱹᱵᱤᱱ ᱥᱟᱞᱟᱜ ᱨᱚᱲ ᱠᱟᱛᱮ ᱥᱮ ᱟ. ᱰᱤ ᱠᱤᱪᱷᱩ ᱞᱤᱧ ᱥᱮᱬᱟ ᱠᱮᱜᱼᱟ ᱞᱤᱧ᱾
ᱟᱪᱪᱷᱟ ᱟᱪᱪᱷᱟ ᱡᱟᱭᱦᱳᱠ ᱱᱟᱯᱟᱭ ᱜᱮ ᱵᱩᱡᱷᱟᱹᱣ ᱮᱱᱟ ᱟᱵᱤᱱ ᱥᱟᱶᱛᱮ ᱨᱚᱲ ᱨᱮᱦᱚᱸ, ᱦᱮᱸ ᱟᱨ ᱴᱟᱭᱤᱢ ᱦᱚᱸ ᱦᱩᱭ ᱦᱮᱡ ᱱᱟ᱾ ᱡᱟᱜᱮ ᱛᱟᱦᱚᱞᱮ ᱱᱤᱝᱠᱮ ᱜᱟᱞᱢᱟᱨᱟᱣ ᱫᱚ᱾
ᱦᱮᱸ ᱜᱚᱝᱠᱮ ᱴᱷᱤᱠ ᱾
ᱛᱟᱦᱞᱮ ᱡᱚᱦᱟᱨ ᱜᱮ ᱾
ᱡᱚᱦᱟᱨ ᱜᱮ ᱜᱚᱝᱠᱮ ᱾